ᱦᱮᱸ
ᱦᱳᱭ ᱢᱚᱡᱽ ᱵᱟᱲᱟ ᱜᱮ ᱢᱮᱱᱟᱜ ᱢᱮᱭᱟ ᱛᱚ?
ᱦᱩ ᱢᱚᱡ ᱵᱟᱲᱟ ᱜᱮ ᱵᱷᱟᱜᱤ ᱜᱮ ᱢᱤᱱᱟᱹᱧᱟ᱾
ᱟᱪᱪᱷᱟ ᱟᱪᱪᱷᱟ ᱦᱚᱭ ᱤᱧ ᱦᱚᱸ ᱱᱟᱯᱟᱭ ᱜᱮ ᱢᱤᱱᱟᱹᱧᱟ, ᱛᱚ ᱱᱤᱛᱳᱜ ᱫᱚ ᱟᱞᱟᱝ ᱞᱟᱝ ᱜᱟᱞᱢᱟᱨᱟᱜᱼᱟ ᱫᱟᱬᱟᱱ ᱤᱫᱤ ᱠᱟᱛᱮᱜ ᱢᱟᱱᱮ ᱫᱟᱬᱟ ᱚᱠᱟ ᱠᱚᱨᱮᱢ ᱪᱟᱞᱟᱣ ᱠᱟᱱᱟ ᱟᱨ ᱤᱧ ᱚᱠᱟ ᱠᱚᱨᱮᱧ ᱪᱟᱞᱟᱣ ᱠᱟᱱᱟ ᱚᱱᱟ ᱠᱚ ᱠᱟᱹᱴᱤᱡ ᱞᱟᱝ ᱜᱟᱞᱢᱟᱨᱟᱜᱼᱟ ᱥᱮ ᱫᱟᱬᱟᱱ ᱨᱮᱱᱟᱜ ᱡᱟᱦᱟᱸ ᱫᱟᱬᱟᱱ ᱨᱮ ᱮᱸ ᱪᱮᱫ ᱠᱷᱟᱹᱛᱤᱨ ᱫᱟᱲᱟ ᱫᱚᱨᱠᱟᱨᱚᱜ ᱠᱟᱱᱟ ᱟᱹᱰᱤ ᱨᱚᱠᱚᱢ ᱟᱹᱰᱤ ᱨᱚᱠᱚᱢ ᱫᱟᱬᱟ ᱠᱚ ᱪᱟᱞᱟᱜᱼᱟ, ᱥᱮᱨᱚᱠᱚᱢ ᱢᱟᱱᱮ ᱟᱢ ᱦᱚᱸ ᱞᱟᱹᱭ ᱛᱟᱢ ᱞᱟᱹᱭ ᱥᱚᱫᱚᱨ ᱢᱮ ᱡᱟᱦᱟᱸ ᱛᱱᱟᱹᱜ ᱮᱢ ᱫᱟᱲᱮᱭᱟᱜᱼᱟ ᱤᱧᱦᱚ ᱞᱟᱹᱭ ᱥᱚᱫᱚᱨ ᱯᱳ ᱯᱳᱭᱞᱳ ᱨᱮᱜᱮ ᱤᱧᱤᱧ ᱞᱟᱹᱭ ᱞᱮᱜᱮ ᱤᱧᱟᱹᱜ ᱚᱭᱚ ᱤᱧᱟᱹᱜ ᱥᱮᱫ ᱛᱮ ᱡᱮ ᱫᱟᱬᱟᱱ ᱚᱠᱟ ᱠᱚᱨᱮᱧ ᱪᱟᱞᱟᱣ ᱠᱟᱱᱟ ᱥᱮ ᱫᱟᱬᱟᱱ ᱫᱚ ᱪᱮᱫᱟᱜ ᱫᱚᱨᱠᱟᱨᱟ ᱱᱚᱣᱟ ᱢᱤᱫᱴᱮᱱ ᱮᱸ ᱞᱟᱹᱭ ᱥᱚᱫᱚᱨᱮᱜ ᱛᱟᱞᱟᱝᱟ ᱛᱤᱱᱟᱹᱜ ᱴᱟᱧ ᱵᱹᱟᱲᱟᱭᱟ, ᱴᱷᱤᱠᱜᱮᱭᱟ ᱟᱸᱡᱚᱢ ᱧᱟᱢᱚᱜ ᱠᱟᱱᱟ ᱛᱚ?
ᱦᱩᱸ ᱟᱢ ᱞᱟᱹᱭ ᱢᱮ᱾
ᱦᱳᱭ ᱛᱚ ᱫᱟᱬᱟᱱ ᱫᱚ ᱮᱢᱚᱱ ᱢᱮᱫᱴᱮᱱ ᱡᱤᱱᱤᱥ ᱠᱟᱱᱟ, ᱡᱟᱦᱟᱸ ᱫᱚ ᱟᱹᱰᱤ ᱟᱭᱢᱟ ᱞᱮᱠᱟᱱ ᱜᱮ ᱢᱮᱱᱟᱜᱼᱟ᱾ ᱫᱟᱬᱟᱱ ᱫᱚ ᱯᱨᱚᱛᱷᱚᱢᱚᱛᱚ ᱡᱟᱦᱟᱸ ᱞᱮᱠᱟ ᱜᱮᱢ ᱪᱟᱞᱟᱜ ᱚᱱᱟ ᱨᱮᱱᱟᱜ ᱟᱹᱰᱤ ᱠᱤᱪᱷᱩ
ᱦᱮ
ᱦᱮᱸᱥᱮ ᱵᱷᱟᱞᱮ ᱫᱤᱠ ᱢᱮᱱᱟᱜ ᱠᱟᱫᱟ, ᱪᱮᱫᱟᱜ ᱵᱟᱝᱢᱟ ᱫᱟᱬᱟᱱ ᱡᱟᱦᱟᱸ ᱡᱟᱦᱟᱸᱭ ᱦᱚᱲ ᱵᱮᱠᱛᱤ ᱠᱚ ᱪᱟᱞᱟᱜᱼᱟ ᱮᱠᱢᱟᱛᱨᱚ ᱩᱝᱠᱩ ᱠᱚ ᱵᱩᱪᱟ᱾ ᱫᱟᱬᱟᱱ ᱤᱫᱤ ᱠᱟᱛᱮᱫ ᱤᱧ ᱵᱮᱥᱤ ᱠᱤᱪᱷᱩ ᱫᱚ ᱵᱟᱹᱧ ᱞᱮ ᱭᱟ ᱡᱟᱦᱟᱸ ᱠᱤ ᱪᱷᱩᱧ ᱵᱟᱲᱟᱭ ᱠᱟᱜ, ᱤᱧ ᱫᱟᱬᱟᱱ ᱫᱚ ᱠᱷᱩᱵ ᱜᱤᱧ ᱠᱩᱥᱤᱭᱟᱜᱼᱟ ᱟᱨ ᱫᱟᱬᱟᱱ ᱪᱟᱞᱟᱜ ᱠᱟᱱᱟ ᱚᱝᱠᱟ ᱜᱮ ᱟᱞᱮ ᱜᱷᱟᱸᱨᱚᱸᱡᱽ ᱠᱷᱚᱱ ᱦᱚᱸᱞᱮ ᱪᱟᱞᱟᱣ ᱠᱟᱱᱟ, ᱟᱪᱪᱷᱟ ᱜᱟᱛᱮ ᱠᱚ ᱥᱟᱶ ᱛᱮᱦᱚᱧ ᱪᱟᱞᱟᱣ ᱠᱟᱱᱟ᱾ ᱡᱚᱴᱟ ᱠᱚ ᱥᱟᱶ ᱛᱮᱦᱚᱧ ᱪᱟᱞᱟᱣ ᱠᱟᱱᱟ, ᱛᱚ ᱟᱹᱰᱤ ᱤᱜ ᱠᱟᱨᱚᱱ ᱤᱧ ᱫᱚ ᱱᱚᱝᱠᱟ ᱵᱤᱨ ᱵᱩᱨᱩ ᱚᱝᱠᱟᱱ ᱚᱠᱛᱚ ᱡᱟᱦᱟᱸ ᱡᱟᱭᱜᱟ ᱠᱚᱨᱮ ᱢᱮᱱᱟᱜ-ᱟ ᱵᱤᱨ ᱵᱩᱨᱩ ᱚᱱᱟ ᱥᱟᱶᱛᱮ ᱮᱸᱜ ᱱᱚᱝᱠᱟ ᱫᱚᱨᱭᱟ ᱜᱟᱰᱟ ᱢᱩᱰᱩ ᱱᱚᱝᱠᱟᱱ ᱴᱚᱴᱷᱟ ᱠᱚᱨᱮ, ᱟᱹᱰᱤᱜᱮ ᱟᱨ ᱡᱟᱦᱟᱸ ᱯᱟᱦᱟ ᱲᱤᱭᱟ. ᱴᱚᱴᱷᱟ ᱠᱚᱨᱮ ᱟᱹᱰᱤ ᱜᱮ ᱫᱟᱬᱟᱱ ᱟᱸ ᱱᱟᱯᱟᱭ ᱤᱧ ᱵᱩᱡᱷᱟᱹᱣᱟ᱾ ᱛᱚ ᱤᱧ ᱟ ᱱᱚᱣᱟ ᱪᱷᱟᱲᱟ ᱦᱚᱸ ᱟᱨᱦᱚᱸ ᱫᱟᱬᱟᱱ ᱨᱮᱱᱟᱜ ᱟᱹᱰᱤ ᱨᱚᱠᱚᱢ ᱢᱮᱱᱟᱜᱼᱟ, ᱡᱤᱞᱮᱠᱟ ᱟᱹᱰᱤ ᱦᱚᱲ ᱠᱚᱫᱚ ᱟᱠᱚᱣᱟᱜ ᱠᱤᱪᱷᱩ ᱨᱤᱥᱟᱨᱪ ᱚᱝᱠᱟ ᱵᱮᱯᱟᱨ ᱛᱮ ᱩᱱᱠᱩ ᱡᱚ ᱯᱷᱳᱴᱳ ᱜᱨᱟᱯᱷᱟᱨ ᱥᱮ ᱪᱷᱚᱵᱤ ᱠᱚ ᱛᱩᱞᱟᱹᱣ ᱠᱟᱛᱮᱜ ᱩᱝᱠᱩ ᱚᱱᱟ ᱜᱮ ᱠᱟᱱ ᱛᱟᱠᱚᱣᱟ ᱚᱱᱟᱜᱮ ᱠᱟᱹᱢᱤ ᱠᱟᱱ ᱛᱟᱠᱚᱣᱟ, ᱚᱱᱟ ᱠᱷᱟᱹᱛᱤᱨ ᱦᱚᱸ ᱫᱟᱬᱟᱱ ᱠᱚ ᱪᱟᱞᱟᱜ-ᱟ᱾ ᱛᱚ ᱫᱚ ᱱᱚᱣᱟ ᱫᱟᱬᱟᱱ ᱫᱚ ᱟᱭᱢᱟ ᱨᱚᱠᱚᱢ ᱦᱚᱲ ᱟᱭᱢᱟ ᱨᱚᱠᱚᱢ ᱡᱚᱥ ᱛᱟᱞᱟ ᱛᱮᱜᱮ ᱩᱝᱠᱩ ᱫᱚ ᱫᱟᱬᱟᱱ ᱰᱟᱦᱟᱨ ᱛᱮ ᱫᱚ ᱠᱚ ᱢᱚᱦᱚᱰᱟᱜ ᱜᱮᱭᱟ, ᱛᱚ ᱤᱧ ᱪᱟᱞᱟᱣ ᱠᱟᱱᱟ ᱚᱝᱠᱟ ᱜᱮ ᱵᱩᱨᱩ ᱫᱤᱥᱚᱢ᱾ ᱱᱤᱛᱚᱜ ᱫᱩᱧ ᱞᱟᱹᱭᱟ ᱵᱩᱨᱩ ᱫᱤᱥᱚᱢ ᱨᱮ ᱫᱟᱬᱟᱱ ᱪᱟᱞᱟᱣ ᱞᱮᱱᱟᱹᱧ, ᱛᱚ ᱚᱸᱰᱮ ᱨᱮᱱᱟᱜ ᱡᱟᱦᱟᱸ ᱞᱮᱠᱟ ᱢᱟᱹᱱᱢᱤ ᱠᱚ ᱛᱟᱦᱮᱱᱟ ᱩᱱᱠᱩ ᱟᱠᱚᱣᱟᱜ ᱫᱤᱱᱟᱹᱢ ᱫᱤᱱ ᱚᱠᱟ ᱞᱮᱠᱟ ᱡᱤᱭᱚᱱ ᱚᱱᱟ ᱥᱟᱶᱛᱮ ᱚᱸᱰᱮ ᱨᱮᱱᱟᱜ ᱡᱟᱦᱟᱸ ᱞᱮᱠᱟ ᱞᱟᱭᱚᱝ ᱛᱟᱠᱚ ᱚᱱᱟ ᱠᱚᱜᱤᱧ ᱞᱟᱹᱭ ᱥᱚᱫᱚᱨ ᱮᱫᱟ᱾ ᱛᱚ ᱯᱨᱚᱛᱷᱚᱢ ᱨᱮᱜᱤᱧ ᱞᱟᱹᱭᱟ ᱤᱧ ᱫᱚ ᱚᱱᱠᱟ ᱵᱩᱨᱩ ᱮᱞᱟᱠᱟ ᱨᱮᱧ ᱪᱟᱞᱟᱣ ᱠᱟᱱᱟ᱾ ᱚᱸᱰᱮ ᱪᱟᱞᱟᱣ ᱠᱟᱛᱮᱧ ᱧᱮᱞ ᱟᱠᱟᱫᱟ ᱡᱮ ᱚᱱᱟ ᱥᱟᱺᱜᱤᱧ ᱠᱷᱚᱱ ᱡᱮᱞᱮᱠᱟ ᱧᱮᱞᱚᱜ-ᱟ᱾ ᱵᱩᱨᱩ ᱫᱚ ᱟᱹᱰᱤᱜᱮ ᱦᱟᱦᱟᱲᱟᱣᱟᱱ ᱵᱚᱛᱚᱨᱟᱱ ᱱᱚᱝᱠᱟᱜᱮ ᱵᱩᱡᱷᱟᱹᱜ-ᱟ᱾ ᱟᱹᱰᱤ ᱢᱮᱱᱠᱷᱟᱱ ᱚᱱᱟ ᱥᱳᱨ ᱨᱮᱢ ᱪᱟᱞᱟᱣ ᱞᱮᱠᱷᱟᱱ ᱚᱸᱰᱮ ᱡᱟᱦᱟᱸ ᱵᱩᱨᱩ ᱞᱟᱛᱟᱨ ᱠᱚᱨᱮᱫ ᱚᱲᱟᱜ ᱠᱚ ᱢᱮᱱᱟᱜ-ᱟ, ᱟᱹᱰᱤ ᱱᱟᱯᱟᱭ ᱛᱮ, ᱟᱹᱰᱤ ᱟᱹᱰᱤ ᱥᱩᱠᱛᱮ ᱢᱮᱱᱟᱜ ᱠᱚᱣᱟ᱾ ᱚᱸᱰᱮᱱᱟᱜ ᱡᱟᱦᱟᱸ ᱞᱮᱠᱟ ᱪᱟᱞᱟᱣ ᱨᱮᱱᱟᱜ ᱚᱱᱟ ᱦᱮᱡ ᱨᱮᱱᱟᱜ ᱡᱟᱦᱟᱸ ᱦᱚᱨ ᱰᱟᱦᱟᱨ ᱠᱚᱦᱚᱸ ᱚᱱᱟ ᱦᱚᱸ ᱟᱹᱰᱤᱜᱮ ᱵᱷᱟᱹᱜᱤᱭᱟ ᱥᱮ ᱱᱟᱯᱟᱭᱟ᱾ ᱟᱨ ᱚᱸᱰᱮ ᱨᱮᱱ ᱢᱟᱹᱱᱢᱤ ᱥᱮ ᱦᱚᱲ ᱠᱚᱫᱚ ᱟᱹᱰᱤ ᱜᱮᱠᱚ ᱱᱟᱯᱟᱭᱟ᱾ ᱪᱟᱞᱟᱣ ᱠᱟᱛᱮᱫ ᱟᱹᱰᱤ ᱜᱮ ᱟᱠᱚᱣᱟᱜ ᱟ ᱥᱤᱵᱤᱞ ᱠᱟᱨᱚᱱ ᱫᱚᱲ ᱟᱨ ᱟᱠᱚᱣᱟᱜ ᱠᱟᱛᱷᱟ ᱟᱨ ᱟᱠᱚᱣᱟᱜ ᱚᱱᱮᱫᱮ ᱪᱟᱞᱟᱣ ᱞᱮᱠᱷᱟᱱ ᱫᱩᱲᱩᱵ ᱨᱮᱱᱟᱜ ᱴᱷᱟᱶ ᱠᱚ ᱮᱢᱚᱜ-ᱟ, ᱱᱚᱣᱟ ᱟᱹᱰᱤ ᱨᱟᱹᱥᱠᱟᱹᱜᱤᱧ ᱵᱩᱡᱷᱟᱹᱣ ᱟᱠᱟ ᱟᱨᱦᱚᱧ ᱞᱟᱹᱭᱟ ᱡᱮ ᱵᱩᱨᱩ ᱨᱮ ᱫᱮᱡᱚᱜ ᱥᱩᱢᱚᱭ ᱡᱚᱠᱷᱚᱱ ᱜᱮ ᱟ ᱫᱤᱡ ᱚᱠᱛᱚ ᱫᱤ ᱜᱮ ᱞᱟᱸᱜᱟ-ᱟ᱾ ᱠᱤᱱᱛᱩ ᱚᱱᱮ ᱡᱤᱧ ᱫᱮᱡ ᱤᱫᱤᱜ ᱠᱟᱱ ᱛᱟᱦᱮᱱᱟ, ᱡᱚᱠᱷᱚᱱ ᱜᱮ ᱚᱸᱰᱮ ᱫᱮᱡ ᱠᱟᱛᱮᱫ ᱞᱟᱛᱟᱨ ᱥᱮᱫ ᱤᱧ ᱧᱮᱞ ᱮᱫᱟ ᱟᱹᱰᱤ ᱟᱰᱤ ᱜᱮ ᱵᱩᱡᱷᱟᱹᱣ ᱠᱮᱜ-ᱟ᱾ ᱦᱟᱦᱟᱲᱟ ᱜᱤᱧ ᱵᱩᱡᱷᱟᱹᱣ ᱠᱮᱜ-ᱟ, ᱡᱮ ᱱᱚᱸᱰᱮ ᱠᱷᱚᱱᱟᱜ ᱞᱟᱛᱟᱨ ᱥᱮᱫ ᱫᱚ ᱚᱠᱟ ᱞᱮᱠᱟ ᱧᱮᱞᱚᱜ ᱠᱟᱱᱟ? ᱡᱟᱦᱟᱸ ᱫᱚ ᱟᱹᱰᱤ ᱨᱟᱹᱥᱠᱟᱹ ᱤᱧᱟᱹᱜ ᱢᱚᱱᱮᱨᱮ ᱢᱚᱱᱮ ᱛᱤᱨᱯᱤᱡ ᱮᱱ ᱛᱤᱧ ᱞᱮᱠᱟᱧ ᱵᱩᱡᱷᱟᱹᱣ ᱠᱮᱫᱟ᱾ ᱚᱱᱟ ᱯᱚᱨᱮ ᱤᱧ ᱪᱮᱛᱟᱱᱤᱧ ᱫᱮᱡ ᱫᱮᱡ ᱛᱮ ᱡᱚᱠᱷᱚᱱ ᱜᱤᱧ ᱪᱟᱞᱟᱣ ᱤᱫᱤᱜ ᱠᱟᱱᱟ ᱢᱚᱱᱮ ᱛᱤᱨᱯᱤᱡᱚᱜ ᱠᱟᱱᱟ ᱱᱚᱛᱮ ᱞᱟᱸᱜᱟ ᱦᱚᱸ ᱵᱩᱡᱷᱟᱹᱜ ᱠᱟᱱᱟ, ᱢᱮᱱᱠᱷᱟᱱ ᱡᱚᱠᱷᱚᱱᱤᱧ ᱫᱮᱡ ᱮᱱᱟ ᱪᱮᱛᱟᱱ ᱩᱛᱟᱹᱨ᱾ ᱛᱚᱠᱷᱚᱱᱤᱧ ᱧᱮᱞ ᱠᱮᱫᱟ ᱚᱱᱟ ᱨᱟᱹᱥᱠᱟᱹ ᱨᱮᱱᱟᱜ ᱟᱢ ᱚᱱᱟ ᱚᱠᱟ ᱞᱮᱠᱟ ᱵᱩᱡᱷᱟᱹᱜ-ᱟ? ᱛᱚ ᱚᱸᱰᱮᱧ ᱫᱮᱡ ᱮᱱᱟ ᱡᱚᱠᱷᱚᱱ ᱟ ᱜᱚᱴᱟ ᱯᱟᱥᱮ ᱜᱤᱧ ᱧᱮᱞᱫᱟ ᱟᱹᱰᱤ ᱟᱹᱰᱤ ᱮᱴᱟᱜ ᱨᱚᱠᱚᱢ ᱜᱮ ᱚᱸᱰᱮᱱᱟᱜ ᱡᱟᱦᱟᱸ ᱞᱟᱭᱚᱱ ᱚᱸᱰᱮᱱᱟᱜ ᱡᱟᱦᱟᱸ ᱦᱚᱭ ᱦᱤᱸᱥᱤᱫ᱾ ᱚᱸᱰᱮᱱᱟᱜ ᱡᱟᱦᱟᱸ ᱫᱟᱨᱤ ᱱᱟᱹᱲᱤ ᱨᱮᱱᱟᱜ ᱢᱤᱫᱴᱮᱱ ᱮᱸ ᱥᱟᱵ ᱫᱚᱦᱚᱣ ᱠᱟᱜᱼᱟᱭ ᱤᱱᱵᱷᱟᱨᱢᱮᱱᱴ᱾ ᱚᱱᱟ ᱥᱟᱶᱛᱮ ᱚᱸᱰᱮᱱᱟᱜ ᱡᱟᱦᱟᱸ ᱵᱟᱥᱛᱩ ᱛᱚᱱᱛᱨᱚ ᱠᱚ ᱟᱹᱰᱤ ᱜᱮ ᱱᱟᱯᱟᱭᱟ᱾ ᱚᱱᱟ ᱛᱟᱭᱚᱢ ᱟ ᱫᱤᱡ ᱠᱚ ᱥᱮ ᱟᱬᱜᱳ ᱦᱳᱭᱱᱟ ᱚᱱᱟ ᱯᱚᱨᱮᱧ ᱧᱮᱞ ᱠᱮᱫᱟ ᱚᱸᱰᱮ ᱨᱮᱱ ᱦᱚᱲ ᱠᱚ ᱟᱠᱚᱣᱟᱜ ᱚᱲᱟᱜ ᱫᱩᱣᱟᱹᱨ ᱠᱚᱫᱚ ᱠᱤᱱᱛᱩ ᱥᱮᱨᱚᱠᱚᱢ ᱟ ᱱᱟᱯᱟᱭ ᱵᱟᱝ ᱨᱮᱦᱚᱸ ᱚᱸᱰᱮᱱᱟᱜ ᱡᱟᱦᱟᱸ ᱥᱟ ᱥᱟᱡᱟᱣ ᱟᱠᱚᱣᱟᱜ ᱚᱲᱟᱜ ᱫᱩᱭᱟᱹᱨ ᱨᱮᱱᱟᱜ ᱡᱟᱦᱟᱞᱮᱠᱟ ᱟᱠᱚ ᱫᱮᱣᱟᱞ ᱨᱮᱠᱚ ᱟᱞ ᱪᱤᱛᱟᱹᱨ ᱠᱚ ᱠᱚ ᱟᱠᱟᱣᱡᱽ ᱟᱹᱰᱤ ᱜᱮ ᱦᱟᱦᱟᱲᱟᱱ ᱜᱮ ᱠᱟᱱᱟ᱾ ᱚᱸᱰᱮ ᱚᱱᱟ ᱠᱚ ᱧᱮᱞ ᱦᱩᱭᱱᱟ᱾ ᱚᱱᱟ ᱪᱷᱟᱲᱟ ᱚᱸᱰᱮ ᱨᱮᱱ ᱦᱚᱲ ᱠᱚ ᱡᱟᱦᱟᱸ ᱞᱮᱠᱟ ᱦᱚᱨᱚᱜ ᱵᱟᱸᱫᱮ ᱟᱹᱰᱤ ᱜᱮ ᱱᱚᱝᱠᱟ ᱛᱤᱨᱞᱟᱹ ᱦᱚᱯᱚᱱ ᱠᱚᱫᱚ ᱯᱟᱹᱧᱪᱤ ᱨᱟᱸᱫᱮ ᱥᱟᱹᱲᱤ ᱚᱱᱠᱟ ᱛᱮᱠᱚ ᱛᱟᱦᱮᱱᱟ᱾ ᱟᱨ ᱾ ᱡᱟᱦᱟᱸ ᱠᱚ ᱩᱱᱠᱩ ᱫᱚ, ᱯᱟᱹᱧᱪᱤ ᱫᱷᱽᱩᱛᱤ ᱵᱚᱦᱚᱜ ᱨᱮ ᱫᱷᱽᱟᱹᱲᱤ ᱾ ᱚᱝᱠᱟ ᱟᱛᱮᱫ ᱠᱚ ᱛᱟᱦᱮᱱ ᱜᱮᱭᱟ᱾ ᱩᱱᱠᱩ ᱫᱚ ᱦᱟᱢᱮᱥᱟᱭ ᱜᱮ ᱾ ᱚᱱᱟ ᱜᱤᱧ ᱞᱟᱹᱭ ᱥᱚᱫᱚᱨ ᱠᱮᱫᱟ ᱾ ᱱᱤᱛᱚᱜ ᱟᱫᱚ ᱟᱢ ᱞᱟᱹᱭ ᱛᱟᱞᱟᱝ ᱢᱮ᱾ ᱟᱢ ᱚᱠᱟ ᱞᱮᱠᱟ ᱫᱟᱬᱟᱸᱱᱮᱢ ᱠᱩᱥᱤᱭᱟᱜᱼᱟ᱾ ᱚᱠᱟ ᱠᱚᱨᱮᱢ ᱪᱟᱞᱟᱣ ᱟᱠᱟᱱᱟ ᱟᱢᱟᱜ ᱛᱤᱱᱟᱹᱜ ᱴᱟ ᱾ ᱟᱢᱟᱜ ᱚᱵᱷᱤᱜᱽᱚᱛᱟ ᱜᱮᱭᱟᱱ ᱢᱮᱱᱟᱜ ᱛᱟᱢᱟ᱾ ᱞᱟᱹᱭ ᱥᱟᱢ ᱛᱟᱞᱟᱝ ᱢᱮ ᱾
ᱟᱢᱮᱢ ᱞᱟᱹᱭ ᱠᱮᱫ ᱞᱮᱠᱟ ᱾ᱤᱧ ᱫᱚ ᱩᱱᱟᱹᱜ ᱫᱚ, ᱫᱟᱲᱟ ᱦᱚᱸ ᱵᱟᱹᱧ ᱫᱟᱲᱟ ᱟᱠᱟᱫ᱾ ᱧᱮᱞ ᱞᱮᱠᱟ ᱵᱟᱲᱟᱭ ᱦᱚᱸ ᱵᱟᱹᱧ ᱵᱟᱲᱟᱭᱟ ᱾ ᱫᱟᱬᱟᱸ ᱫᱚ ᱠᱟᱨᱚᱱ ᱦᱩᱭᱩ-ᱜ ᱠᱟᱱᱟ᱾ ᱡᱟᱥᱴᱸ ᱾ ᱦᱟᱴᱸ ᱵᱟᱡᱟᱨ ᱤᱱᱟᱹ ᱠᱚᱨᱮ ᱫᱟᱬᱟᱸ ᱵᱟᱲᱟ ᱦᱩᱭ ᱠᱟᱱᱟ᱾ ᱟᱨ ᱥᱮᱸᱫᱽᱨᱟ᱾ ᱠᱟᱨᱠᱟᱢ ᱵᱤᱨ, ᱵᱩᱨᱩ, ᱤᱱᱟᱹ ᱠᱚᱨᱮ ᱜᱮ᱾ ᱟᱨ ᱟᱸ ᱫᱚᱨᱭᱟ ᱠᱚ ᱚᱱᱟ ᱜᱟᱲᱟᱼ ᱢᱩᱰᱩ ᱠᱟᱹᱛᱮ ᱥᱮᱱ ᱵᱟᱲᱟ ᱦᱩᱭ ᱠᱟᱱᱟ᱾ ᱟᱨ ᱤᱱᱠᱟᱹᱜᱮ ᱡᱟᱦᱟ ᱚᱨ ᱯᱟᱴᱸ ᱠᱩᱵ ᱫᱟᱬᱟᱸ ᱠᱚᱼᱫᱚ ᱵᱟᱝ ᱾ ᱦᱩᱭ ᱠᱟᱱᱟ ᱡᱦᱩᱵᱠᱟ ᱥᱮᱱ ᱫᱚ ᱥᱮᱱ ᱵᱟᱲᱟ ᱦᱩᱭ ᱠᱟᱱᱟ᱾ ᱵᱩᱨᱩ ᱯᱟᱦᱟᱲ ᱫᱚ ᱱᱚᱸᱰᱮ ᱾ ᱠᱷᱩᱵ ᱡᱷᱽᱟᱹᱞ ᱫᱚ ᱵᱟᱝ᱾ ᱞᱩᱜᱩ ᱵᱩᱨᱩ ᱾ ᱞᱟᱞ ᱯᱟᱹᱱᱭᱟᱹ ᱵᱳᱠᱟᱨᱳ ᱡᱮᱞᱟ ᱾ ᱡᱷᱟᱲᱠᱷᱚᱸᱰ ᱚᱱᱟ ᱥᱮᱱ ᱦᱩᱭ ᱠᱟᱱ ᱾ ᱮᱰᱮᱸᱜᱮ ᱟᱨ ᱟᱸᱻ ᱦᱩᱭᱩᱜ ᱠᱟᱱᱟ᱾ᱚᱱᱠᱟ ᱫᱚ᱾ ᱚᱱᱟ ᱯᱩᱨᱩ ᱥᱮᱱ ᱦᱩᱭ ᱠᱟᱱᱟ᱾ ᱢᱟᱨᱵᱮᱞ ᱞᱮᱠ ᱥᱮᱱ ᱦᱩᱭ ᱠᱟᱱᱟ ᱥᱤᱛᱟᱹ ᱠᱩᱱᱰᱩᱸ ᱦᱩᱭ ᱠᱟᱱᱟ᱾ ᱟᱡᱳᱫᱤᱭᱟᱹ ᱥᱩᱛᱟᱹᱢ ᱴᱟᱺᱰᱤ ᱥᱮᱱ ᱦᱩᱭ ᱠᱟᱱᱟ ᱾ ᱟᱡᱚᱫᱤᱭᱟᱹ ᱟᱹᱛᱩ ᱫᱟᱬᱟᱸ ᱦᱩᱭ ᱠᱟᱱᱟ ᱾ ᱦᱸ ᱛᱟᱨᱯᱚᱨᱮ ᱱᱚᱸᱰᱮ ᱦᱩᱭᱩ-ᱜ ᱠᱟᱱᱟ᱾ ᱦᱸ ᱯᱩᱨᱩᱞᱤᱭᱟᱹ ᱪᱮᱞᱟ ᱾ ᱦᱸ ᱨᱮ ᱟᱭᱢᱟ ᱠᱚᱵᱤ ᱚᱲᱟᱜ ᱥᱮᱱ ᱦᱩᱭᱩᱜ ᱠᱟᱱᱟ᱾ ᱚᱸᱰᱮ ᱠᱷᱚᱱᱟᱜ ᱛᱮ ᱢᱩᱠᱩᱴ ᱵᱩᱱᱤᱸ ᱰᱮᱢ ᱾ ᱚᱱᱟ ᱠᱚᱨᱮ ᱟᱹᱪᱩᱨ ᱫᱟᱬᱟᱸ ᱵᱟᱲᱟ ᱦᱩᱭ ᱠᱟᱱᱟ ᱾ ᱮᱠᱷᱟᱱ ᱱᱚᱣᱟ ᱠᱚ ᱫᱟᱬᱟᱸ ᱵᱟᱲᱟ ᱢᱩᱫᱽᱨᱮ ᱡᱷᱚᱛᱚ ᱠᱷᱚᱱ ᱪᱟᱣᱞᱮ ᱟᱡᱳᱫᱤᱭᱼᱟ᱾ ᱵᱩᱨᱩ᱾ ᱚᱱᱟ ᱵᱩᱨᱩ ᱪᱮᱛᱟᱱ ᱨᱮ ᱥᱩᱫᱽᱷᱩ ᱥᱟᱱᱛᱟᱲ ᱜᱮ ᱢᱮᱱᱟ-ᱜ ᱟᱠᱟᱫ ᱠᱚᱣᱟ ᱾ ᱯᱨᱟᱭ ᱮᱸᱻ ᱛᱤᱱᱥᱳ ᱥᱳᱛᱳᱨ ᱟᱥᱤᱴᱤ ᱥᱟᱱᱛᱟᱲ ᱾ ᱟᱹᱛᱩᱳ ᱢᱮᱱᱟᱜᱼᱟ᱾ ᱚᱱᱟ ᱵᱩᱨᱩ ᱪᱮᱛᱟᱱ ᱨᱮ ᱦᱸ ᱥᱟᱱᱛᱟᱲᱟ-ᱜ ᱥᱩᱡᱳᱜᱽ ᱥᱩᱵᱤᱫᱷᱟ᱾ ᱡᱷᱚᱛᱚᱣᱟ-ᱜ ᱜᱮ ᱢᱮᱱᱟᱜᱼᱟ᱾ ᱦᱟᱸᱥᱯᱟᱛᱟᱞ ᱠᱷᱚᱱᱟᱜ ᱮᱦᱚᱵ ᱠᱟᱛᱮᱜ ᱥᱠᱩᱞ ᱠᱚᱞᱮᱡᱽ ᱠᱷᱚᱱᱟᱜ ᱮᱦᱚᱵ ᱠᱟᱛᱮᱜ ᱧᱩ ᱫᱟᱜ ᱨᱮᱱᱟ-ᱜ ᱵᱮᱵᱚᱥᱛᱷᱟ᱾ ᱵᱚᱱᱫᱮᱡᱽ ᱡᱷᱚᱛᱚᱣᱟ-ᱜ ᱢᱮᱱᱟᱜ ᱾ ᱛᱟᱠᱚᱣᱟ ᱾ ᱵᱩᱨᱩ ᱠᱷᱚᱱ ᱟᱬᱜᱚᱸ ᱨᱟᱠᱟᱵ ᱞᱟᱹᱜᱤᱫ ᱱᱟᱯᱟᱭ ᱰᱟᱦᱟᱨ ᱢᱮᱱᱟᱜ ᱛᱟᱠᱚᱣᱟ ᱾ ᱟᱨ ᱚᱸᱰᱮᱱ ᱠᱚ ᱦᱚᱲᱟ-ᱜ ᱟᱱᱟᱴᱸ ᱫᱚ ᱱᱚᱣᱟ ᱜᱮ ᱠᱟᱱ ᱛᱟ ᱠᱚ ᱪᱟᱥ ᱵᱟᱥ ᱥᱮᱱᱛᱮ ᱟᱹᱰᱤ ᱠᱚᱢ ᱪᱟᱥ ᱵᱟᱥ ᱫᱚ ᱢᱤᱫ ᱥᱤᱡᱤᱱ ᱜᱮ ᱦᱩᱭᱩᱜᱼᱟ᱾ ᱟᱨ ᱚᱱᱟ ᱢᱤᱫ ᱥᱤᱡᱤᱱ ᱜᱮ ᱦᱩᱭ ᱵᱚᱞᱛᱮ ᱫᱟᱜ ᱠᱮᱫ ᱠᱷᱟᱱ ᱫᱚ ᱦᱩᱭᱩᱜᱼᱟ᱾ ᱟᱨ ᱵᱟᱝᱠᱷᱟᱱ ᱫᱚ, ᱥᱤᱛᱩᱝ ᱛᱮ ᱜᱩᱡᱩᱜᱼᱟ᱾ ᱚᱱᱠᱟᱱ ᱚᱵᱚᱥᱛᱟ ᱟᱨ ᱚᱱᱟ ᱟᱡᱳᱫᱤᱭᱟᱹ ᱵᱩᱨᱩ ᱪᱮᱛᱟᱱ ᱨᱮᱫᱚ᱾ ᱡᱟᱹᱥᱛᱤ ᱯᱷᱽᱚᱞ, ᱯᱟᱠᱚᱲ ᱡᱟᱹᱥᱛᱤ ᱢᱮᱱᱟᱜᱼᱟ᱾ ᱛᱤᱨᱤᱞ ᱛᱟᱹᱨᱩᱵ ᱠᱷᱚᱱᱟᱜ ᱮᱦᱚᱵ ᱠᱟᱛᱮᱫ᱾ ᱡᱟᱦᱟᱸᱜᱮ ᱵᱤᱨ ᱨᱮᱱᱟᱜ ᱡᱚᱼ ᱵᱤᱞᱤ ᱟᱨ ᱚᱱᱟ ᱵᱩᱨᱩ ᱨᱮᱫᱚ ᱵᱚᱛᱚᱨᱟᱱ ᱡᱤᱱᱤᱥ ᱫᱚ ᱠᱩᱞ, ᱦᱟᱹᱛᱤ, ᱵᱟᱱᱟ ᱡᱷᱚᱛᱚ ᱜᱮ ᱢᱮᱱᱟᱜ ᱟᱠᱟᱫ ᱠᱚᱣᱟ ᱡᱮᱠᱷᱚᱱ ᱟᱞᱮ ᱫᱟᱬᱟᱱ ᱞᱮ ᱥᱮᱱᱟ ᱩᱱ ᱡᱚᱦᱚᱜ ᱫᱚ ᱟᱞᱮ ᱥᱟᱢᱟᱝ ᱛᱮ ᱢᱤᱫᱴᱟᱝ ᱵᱤᱨ ᱥᱩᱠ ᱜᱮᱦᱮᱸ ᱫᱟᱹᱲ ᱚᱰᱚᱠᱟᱜ ᱞᱮ ᱛᱟᱦᱮᱸᱫ ᱮ ᱚᱱᱟ ᱟᱡᱳᱫᱤᱭᱟᱹ ᱵᱩᱨᱩ ᱫᱚ ᱟᱹᱰᱤ ᱥᱟᱦᱟ ᱥᱟᱸᱜᱮ ᱥᱮ ᱥᱟᱦᱛᱟ ᱜᱮ ᱡᱤᱵᱽᱼᱡᱤᱭᱟᱹᱞᱤ ᱢᱮᱱᱟᱜ ᱟᱠᱟᱫ ᱠᱚᱣᱟ ᱾ ᱚᱱᱟ ᱵᱩᱨᱩ ᱨᱮ ᱟᱹᱣᱦᱟᱹ ᱥᱮ ᱚᱡᱚᱛᱷᱟ ᱫᱟᱬᱟᱱ ᱦᱚᱸ ᱵᱟᱝ ᱜᱟᱱᱚᱜᱼᱟ ᱚᱸᱰᱮ ᱫᱚ ᱱᱤᱡᱮ ᱛᱮᱜᱮ ᱥᱚᱛᱚᱨᱠᱚ ᱱᱤᱡᱮ ᱛᱮᱜᱮ ᱥᱟᱵᱫᱷᱟᱱᱚᱜ ᱦᱩᱭᱩᱜ ᱛᱟᱢᱟ ᱱᱤᱡᱮᱛᱮ ᱡᱩᱫᱤ ᱵᱟᱢ ᱥᱟᱵᱫᱷᱟᱱᱚᱜᱼᱟ ᱾ ᱱᱤᱡᱮᱨᱟᱜ ᱫᱚ ᱱᱤᱡᱮ ᱛᱮᱜᱮᱢ ᱟᱫᱚᱜᱼᱟ, ᱚᱱᱟ ᱵᱩᱨᱩ ᱪᱮᱛᱟᱱ ᱨᱮᱜᱮ ᱾ ᱚᱱᱟᱜᱮ ᱡᱚᱛᱚ ᱠᱷᱚᱱᱟᱜ ᱥᱚᱨᱮᱥ ᱤᱧᱟᱹᱜ ᱾ ᱦᱮᱸ ᱫᱟᱬᱟ ᱫᱟᱬᱟᱛᱮ ᱫᱟᱬᱟ ᱛᱤᱭᱳᱜ ᱡᱟᱭᱜᱟ ᱠᱟᱱᱟ ᱾ ᱟᱨ ᱟᱡᱚᱫᱤᱭᱟᱹ ᱥᱩᱛᱟᱹᱱ ᱴᱟᱺᱰᱤ ᱫᱚ ᱚᱸᱰᱮ ᱫᱚ ᱦᱩᱭᱩᱜ ᱠᱟᱱᱟ ᱮᱸ ᱪᱮᱜ ᱤᱧ ᱞᱟᱹᱭᱟ ᱢᱟ ᱚᱱᱟ ᱫᱚ ᱢᱟᱱᱮ ᱥᱮᱬᱟ ᱥᱮᱬᱟ ᱫᱟᱨᱮ ᱢᱮᱱᱟᱜ ᱟᱠᱟ ᱚᱸᱰᱮ ᱫᱚ ᱫᱟᱨᱮ ᱛᱮᱜᱮ ᱩᱢᱩᱞ ᱾ ᱢᱮᱱᱟᱜ ᱚᱱᱟ ᱩᱢᱩᱞ ᱞᱟᱛᱟᱨ ᱨᱮᱜᱮ ᱥᱤᱠᱟᱹᱨᱤᱭᱟᱹᱠᱚ ᱵᱤᱨ ᱵᱩᱨᱩ ᱠᱷᱚᱱ ᱟᱬᱜᱚᱠᱟᱛᱮᱫ ᱚᱸᱰᱮ ᱜᱮᱠᱚ ᱡᱟᱣᱨᱟᱜᱼᱟ ᱟᱠᱚᱣᱟᱜ ᱠᱟᱞᱪᱟᱨᱟᱞ ᱢᱮᱱᱟᱜᱼᱟ ᱟᱠᱚᱣᱟᱜ ᱾ ᱛᱤᱨᱤᱭᱳ ᱵᱟᱱᱟᱢ ᱛᱮ ᱫᱚᱝᱜᱮᱲ ᱠᱚ ᱮᱱᱮᱡᱼᱟ ᱤᱱᱟᱹ ᱫᱚᱝᱜᱮᱲ ᱮᱱᱮᱡ ᱛᱟᱞᱟᱛᱮ ᱟᱠᱚᱣᱟᱜ ᱠᱷᱩᱥᱤ ᱨᱟᱹᱥᱠᱟᱹ ᱾ ᱦᱩᱭᱩᱜᱼᱟ ᱢᱤᱫ ᱧᱤᱫᱟᱹ ᱩᱱᱠᱩ ᱫᱚᱝᱜᱮᱲ ᱠᱚ ᱮᱱᱮᱡᱼᱟ ᱚᱱᱟ ᱛᱟᱞᱟᱛᱮ ᱟᱠᱚᱣᱟᱜ ᱠᱷᱩᱥᱤ ᱨᱟᱹᱥᱠᱟᱹ ᱦᱩᱭᱩᱜᱼᱟ ᱾ ᱛᱟᱨ ᱫᱚᱥᱟᱨ ᱦᱤᱞᱳᱜ ᱢᱟᱱᱮ ᱵᱷᱤᱱᱟᱹ ᱵᱷᱤᱱᱟᱹ ᱴᱚᱴᱷᱟ ᱠᱷᱚᱱ ᱥᱮᱱ ᱡᱟᱣᱨᱟ ᱦᱟᱠᱟᱱ ᱦᱚᱲ ᱠᱚ ᱟᱠᱚᱣᱟᱜ ᱢᱚᱱᱮ ᱨᱮᱱᱟᱜ ᱠᱟᱛᱷᱟ ᱾ ᱠᱚ ᱢᱟᱺᱡᱷᱤ ᱵᱟᱵᱟ ᱴᱷᱮᱱ ᱠᱚ ᱫᱚᱦᱚᱭᱟ ᱟᱨ ᱢᱟᱺᱡᱷᱤ ᱵᱟᱵᱟ ᱦᱚᱸ ᱚᱱᱟ ᱟᱡᱼ ᱮ ᱵᱤᱪᱟᱹᱨ ᱠᱟᱜ ᱛᱟᱠᱚᱣᱟᱭ ᱚᱠᱟᱱ ᱥᱟᱹᱨᱤᱭᱟᱜ ᱟᱨ ᱚᱠᱟ ᱠᱷᱟᱹᱞᱤᱭᱟᱜ ᱚᱸᱰᱮ ᱜᱮ ᱠᱚ ᱛᱩᱞᱟᱹ ᱡᱚᱠᱷᱟᱭᱟ ᱾ ᱤᱧᱟᱹᱜ ᱫᱟᱬᱟ ᱫᱚ ᱱᱤᱭᱟᱹ ᱜᱮ ᱠᱟᱱ ᱛᱤᱧᱟᱹ ᱾
ᱦᱳᱭ, ᱟᱢᱟᱜ ᱫᱟᱬᱟᱱ ᱤᱫᱤ ᱠᱟᱛᱮᱫ ᱛᱚ ᱤᱧ ᱱᱤᱛᱚᱜ ᱤᱧ ᱞᱟᱹᱭᱟ ᱡᱮ ᱦᱚᱜᱼ ᱱᱚᱣᱟ ᱫᱟᱬᱟ ᱫᱟᱬᱟ ᱫᱚ ᱥᱟᱹᱨᱤᱜᱮ ᱟᱹᱰᱤᱜᱮ ᱨᱟᱹᱥᱠᱟᱹ ᱵᱩᱡᱷᱟᱹᱜᱼᱟ ᱾ ᱟᱪᱪᱷᱟ ᱟᱢ ᱦᱚᱸᱜᱼᱚᱭ ᱫᱟᱬᱟ ᱦᱚᱢ ᱪᱟᱞᱟᱜ ᱠᱟᱱᱟ ᱡᱚᱠᱷᱚᱱᱮᱢ ᱪᱟᱞᱟᱜᱼᱟ ᱾ ᱩᱱ ᱢᱟᱱᱮ ᱫᱟᱬᱟ ᱪᱟᱞᱟ ᱚᱠᱛᱚ ᱨᱟᱹᱥᱠᱟᱹᱢ ᱵᱩᱡᱷᱟᱹᱣᱟ ᱥᱮ ᱵᱟᱝ?
ᱫᱟᱬᱟ ᱪᱟᱞᱟᱜ ᱡᱚᱦᱚᱜ ᱫᱚ ᱨᱟᱹᱥᱠᱟᱹ ᱫᱚ ᱵᱩᱡᱷᱟᱹᱜᱼᱟ ᱾ ᱜᱟᱹᱰᱤᱛᱮ ᱦᱤᱡᱩᱜ ᱟᱨ ᱥᱮᱱᱚᱜ ᱜᱮ ᱪᱮᱫᱟᱜ ᱜᱟᱹᱰᱤᱛᱮ ᱦᱤᱡᱩᱜ ᱥᱮᱱᱚᱜ? ᱨᱮᱱᱟᱜ ᱡᱟᱦᱟᱸ ᱡᱮ ᱟᱢ ᱧᱮᱞᱟᱢ ᱾ ᱯᱚᱨᱤᱵᱮᱥ ᱠᱚ ᱚᱱᱛᱮᱱᱟᱜ ᱪᱟᱥᱵᱟᱥ ᱡᱟᱭᱜᱟ ᱠᱚᱢ ᱧᱮᱞ ᱤᱫᱤ ᱛᱤᱭᱟ ᱦᱚᱲ ᱠᱚᱢ ᱧᱮᱞ ᱤᱫᱤ ᱠᱚᱣᱟ ᱱᱚᱣᱟ ᱤᱭᱟᱹ ᱨᱮᱱ ᱦᱚᱲ ᱪᱮᱫ ᱞᱮᱠᱟ ᱢᱮᱱᱟᱜ ᱠᱚᱣᱟ ᱪᱮᱫ ᱞᱮᱠᱟ ᱵᱟᱝᱼᱟ ᱾ ᱚᱱᱟᱜᱮ ᱢᱤᱫᱴᱟᱹᱝ ᱟᱨ ᱫᱟᱬᱟ ᱨᱮᱫᱚ ᱢᱤᱫᱴᱟᱹᱝ ᱨᱟᱹᱥᱠᱟᱹ ᱫᱚ ᱪᱮᱫ ᱾ ᱢᱟᱱᱮ ᱟᱹᱰᱤᱜᱟᱱ ᱦᱚᱲ ᱥᱟᱞᱟᱜ ᱟᱢ ᱫᱟᱬᱟ ᱫᱟᱬᱟ ᱛᱮᱢ ᱧᱟᱯᱟᱢᱟᱢ ᱾ ᱧᱮᱯᱮᱞᱟᱢ ᱨᱚᱯᱚᱲᱟᱢ ᱛᱷᱩᱛᱤ ᱜᱟᱞᱢᱟᱨᱟᱣᱟᱢ ᱠᱩ ᱥᱟᱞᱟᱜ ᱟᱠᱚ ᱫᱮᱥ ᱫᱤᱥᱚᱢ ᱨᱮᱱᱟᱜ ᱠᱟᱛᱷᱟᱢ ᱠᱩᱞᱤᱭᱮᱭᱟ ᱟᱢ ᱦᱚ ᱟᱢᱟᱜ ᱫᱮᱥ ᱫᱤᱥᱚᱢ ᱟᱱᱟᱜ ᱠᱟᱛᱷᱟᱢ ᱞᱟᱹᱭ ᱟᱭᱟ ᱾
ᱮᱠᱫᱚᱢ ᱮᱠᱫᱚᱢ ᱠᱟᱛᱷᱟ ᱠᱟᱱᱟ ᱾ ᱮᱵᱟᱨᱮ ᱤᱧ ᱚᱱᱟ ᱞᱤᱭᱮ ᱠᱟᱹᱴᱤᱡ ᱤᱧ ᱞᱟᱹᱭ ᱞᱮᱛᱟᱞᱟᱝᱜᱮ ᱡᱮ ᱦᱚᱜᱼᱚᱭ ᱡᱮ ᱫᱟᱬᱟᱱ ᱱᱚᱣᱟ ᱫᱚ ᱥᱟᱹᱨᱤᱜᱮ ᱟᱵᱚ ᱦᱚᱲᱢᱚ ᱡᱤᱣᱤ ᱢᱚᱱᱮ ᱱᱚᱣᱟ ᱡᱟᱦᱟᱸ ᱟᱵᱚ ᱦᱚᱭ ᱦᱚᱭ ᱡᱤᱣᱤ ᱦᱟᱥᱟ ᱦᱚᱲᱢᱚ᱾᱾ ᱢᱮᱱᱟᱜ-ᱟ ᱠᱟᱫ ᱛᱟᱵᱚᱱᱟ ᱛᱚ ᱱᱚᱣᱟ ᱠᱚ ᱥᱟᱱᱟᱢᱟᱜ ᱟᱵᱚᱣᱟᱜ ᱢᱚᱱᱮ ᱡᱤᱣᱤ ᱦᱚᱲᱢᱚ ᱥᱟᱧᱪᱟᱣ ᱛᱟᱵᱚᱱᱟᱭ᱾ ᱟᱵᱚ ᱵᱚᱱ ᱟᱹᱭᱠᱟᱹᱣᱟ ᱢᱮᱱᱠᱷᱟᱱ ᱠᱤᱪᱷᱩ ᱠᱤᱪᱷᱩ ᱚᱱᱠᱟ ᱴᱚᱴᱷᱟ ᱠᱚ ᱢᱮᱱᱟᱜᱼᱟ ᱥᱮ ᱚᱱᱠᱟ ᱯᱚᱱᱚᱛ ᱠᱚ ᱢᱮᱱᱟᱜᱼᱟ, ᱡᱟᱦᱟᱸ ᱠᱚᱨᱮ ᱫᱚ ᱫᱟᱬᱟᱱ ᱪᱟᱞᱟᱣ ᱫᱚ ᱟᱹᱰᱤ ᱨᱟᱹᱥᱠᱟᱹ ᱜᱤᱭᱟ, ᱢᱮᱱᱠᱷᱟᱱ ᱚᱸᱰᱮ ᱚᱸᱰᱮᱱᱟᱜ ᱵᱟᱝ ᱵᱟᱰᱟᱭ ᱡᱟᱭᱜᱟ ᱡᱩᱦᱮᱛᱩ ᱠᱟᱱᱟ ᱛᱟᱦᱚᱞᱮ ᱟᱵᱚ ᱫᱚ ᱩᱱᱠᱩ ᱡᱟᱦᱟᱸᱭ ᱠᱚ ᱤᱫᱤ ᱵᱚᱱᱟ ᱥᱮ ᱚᱸᱰᱮᱨᱮᱱ ᱡᱟᱦᱟᱸᱭ ᱠᱤᱪᱷᱩ ᱠᱟᱹᱢᱭᱟᱹ ᱦᱚᱲ ᱠᱚ ᱛᱟᱦᱮᱱᱟ᱾ ᱥᱮ ᱧᱮᱞ ᱵᱟᱲᱟ ᱠᱚ ᱛᱟᱦᱮᱱᱟ ᱩᱱᱠᱩᱣᱟᱜ ᱠᱟᱛᱷᱟ ᱞᱮᱠᱟ ᱞᱮᱠᱟᱛᱮᱜᱮ ᱛᱟᱦᱮᱸ ᱦᱩᱭᱩᱜ ᱛᱟᱵᱚᱱᱟ ᱠᱟᱛᱷᱟᱧ ᱞᱟᱹᱭᱫᱟ ᱠᱟᱨᱚᱱ ᱩᱱᱫᱚ ᱧᱮᱞᱟᱵᱚᱱ ᱡᱮ ᱚᱠᱟ ᱡᱚᱠᱷᱚᱱ ᱚᱠᱟᱮ ᱞᱮᱠᱟ ᱵᱚᱛᱚᱨᱟᱱ ᱡᱟᱦᱟᱸ ᱛᱤᱱᱟᱹᱜ ᱵᱤᱨ ᱡᱤᱭᱟᱹᱞᱤ ᱥᱮ ᱚᱱᱠᱟᱱᱟᱜ ᱫᱚᱨᱭᱟᱟᱢ ᱪᱟᱞᱟᱜ ᱢᱟ ᱫᱚᱨᱭᱟ ᱰᱷᱮᱣ ᱱᱚᱝᱠᱟᱱᱟᱜ ᱟᱭᱢᱟ ᱨᱚᱠᱚᱢ᱾ ᱵᱚᱛᱚᱨᱟᱱ ᱡᱤᱱᱤᱥ ᱦᱩᱭ ᱫᱟᱲᱮᱭᱟᱜᱼᱟ ᱩᱛ ᱨᱮ ᱟᱫᱚᱞᱟᱝ ᱪᱟᱵᱟᱭᱟ᱾ ᱱᱤᱛᱚᱜ ᱫᱚᱧ ᱞᱟᱹᱭᱟ ᱡᱮ ᱫᱟᱬᱟᱱ ᱤᱫᱤ ᱠᱟᱛᱮᱫ ᱫᱚ ᱟᱭᱢᱟ ᱞᱮᱠᱟᱱ ᱜᱮ ᱚᱵᱷᱤᱜᱽᱜᱚᱛᱟ ᱢᱮᱱᱟᱜᱼᱟ ᱟᱢᱟᱜ ᱦᱚᱸ ᱤᱧᱟᱜ ᱦᱚᱸ ᱟᱹᱰᱤ ᱱᱟᱯᱟᱭ ᱵᱩᱡᱷᱟᱹᱣᱱᱟ ᱛᱮᱦᱤᱱᱟᱜ ᱜᱟᱞᱢᱟᱨᱟᱣ ᱨᱮᱫᱚ᱾ ᱱᱚᱝᱠᱟ ᱜᱮ ᱟᱨᱦᱚᱸ ᱞᱟᱝ ᱜᱟᱞᱢᱟᱨᱟᱜᱼᱟ ᱚᱝᱠᱟ ᱜᱮᱞᱟᱝ ᱜᱚᱞᱯᱷᱚ ᱵᱟᱲᱟᱭᱟ᱾